ᱦᱮᱞᱳ᱾
ᱡᱚᱦᱟᱨ ᱜᱮ᱾
ᱦᱳᱭ ᱡᱚᱦᱟᱨ ᱜᱮ᱾
ᱦᱳᱭ ᱱᱟᱯᱟᱭ ᱜᱮᱭᱟᱢ ᱛᱚ?
ᱦᱳᱭ ᱦᱳᱭ ᱱᱟᱯᱟᱭ ᱜᱮᱹᱭᱟᱹᱧ, ᱮᱸ ᱟᱢ ᱫᱚ?
ᱤᱧ ᱦᱚᱸ ᱱᱟᱯᱟᱭ ᱜᱤᱭᱟᱹᱧ᱾
ᱟᱪᱪᱷᱟ ᱟᱨ ᱚᱲᱟᱜ ᱠᱚᱨᱮᱜ ᱫᱚ?
ᱚᱲᱟᱜ ᱠᱚᱨᱮ ᱦᱚᱸ ᱱᱟᱯᱟᱭ ᱜᱮ᱾
ᱟᱪᱪᱷᱟ ᱟᱪᱪᱷᱟ ᱦᱳᱭᱛᱚ ᱱᱟᱯᱟᱭ ᱛᱟᱦᱮᱸ ᱞᱮᱱᱠᱷᱟᱱ ᱜᱮ ᱟᱹᱰᱤ ᱱᱟᱯᱟᱭ ᱾ ᱦᱳᱭ ᱦᱳᱭ ᱟᱞᱮ ᱦᱚᱸ ᱱᱟᱯᱟᱭ ᱜᱮ᱾
ᱟᱪᱪᱷᱟ‌᱾
ᱦᱩᱸ᱾ ᱛᱟᱦᱚᱞᱮ ᱟᱯᱮ ᱥᱮᱱᱟᱜ ᱦᱚᱭ ᱦᱤᱸᱥᱤᱫ ᱫᱚ ᱚᱠᱟ ᱞᱮᱠᱟ ᱛᱟᱦᱮᱸ ᱠᱟᱱᱟ ᱛᱤᱦᱤᱧ ᱫᱚ?
ᱟᱞᱮ ᱥᱮᱱᱟᱜ ᱦᱚᱭ ᱦᱤᱸᱥᱤᱫ ᱫᱚ ᱛᱮᱦᱤᱧ ᱩᱸ ᱛᱮᱦᱮᱧ ᱫᱚ ᱥᱟᱨᱟ ᱫᱤᱱ ᱜᱮ ᱫᱟᱜ ᱠᱮᱜᱼᱟᱭ᱾
ᱚ ᱟᱪᱪᱷᱟ᱾
ᱦᱳᱭ ᱟᱨ ᱨᱤᱢᱤᱞ ᱨᱤᱢᱤᱞ ᱵᱷᱟᱵ ᱠᱟᱜᱼᱟᱭ ᱱᱤᱛᱳᱜ ᱠᱟ ᱴᱤᱡ ᱮ ᱯᱷᱟᱸᱠᱟ ᱠᱟᱜᱼᱟ ᱦᱮᱸ ᱟᱯᱮ ᱥᱮᱱᱟᱜ ᱫᱚ?
ᱛᱟᱦᱚᱞᱮ ᱞᱮᱹᱭ ᱫᱟᱞᱤᱧ ᱡᱮ ᱛᱮᱦᱤᱧ ᱫᱚ ᱟᱯᱮ ᱫᱚ ᱥᱟᱶᱟᱭ ᱠᱟᱜ ᱯᱮᱭᱟ ᱦᱟᱸᱜ ᱟᱫᱚ?
ᱦᱮᱸ ᱦᱮᱸ ᱛᱤᱦᱤᱧ ᱫᱚ ᱠᱟᱹᱴᱤᱡ ᱮ ᱥᱟᱶᱟᱭ ᱠᱟᱫ ᱞᱮᱜᱮᱭᱟ᱾
ᱦᱳᱭ ᱟᱪᱪᱷᱟ ᱟᱨ ᱟᱞᱮ ᱥᱮᱫ ᱫᱚ ᱫᱟᱜ ᱜᱮ ᱵᱟᱝ ᱦᱟᱱᱮ ᱟᱹᱰᱤ ᱫᱤᱱ ᱠᱷᱚᱡ ᱜᱮ ᱫᱟᱜ ᱜᱮ ᱵᱟᱭ ᱫᱟᱜ ᱮᱫᱟ᱾
ᱚ᱾
ᱟᱫᱚ ᱦᱟᱸᱜ ᱱᱚᱣᱟ ᱜᱮ ᱟᱠᱟᱞ ᱮᱱᱟᱞᱮ ᱥᱮᱪᱮᱫ ᱚᱱᱟᱜᱮ ᱴᱷᱤᱠᱟᱹ ᱜᱮ ᱵᱟᱞᱮ ᱧᱟᱢ ᱫᱟ ᱴᱷᱤᱠᱟᱹ ᱛᱮᱜᱮ᱾
ᱫᱟᱜᱟᱭ ᱦᱟᱸᱜ᱾
ᱦᱳᱭ ᱟᱪᱪᱷᱟ᱾
ᱛᱟᱦᱚᱞᱮ ᱨᱚᱦᱚᱭ ᱠᱚᱫᱚ ᱵᱟᱝ ᱯᱮ ᱟᱨᱟᱢᱵᱚ ᱠᱟᱜᱼᱟ ᱛᱚ?
ᱵᱟᱝ ᱟᱫᱚ ᱪᱤᱠᱟᱹᱛᱮᱢ ᱨᱚᱦᱚᱭᱟ ᱨᱚᱦᱚᱭ ᱦᱚᱸ ᱛᱚᱞᱟ ᱦᱚᱸ ᱵᱟᱝ ᱦᱟᱨᱟᱣ ᱞᱮᱱᱟ?
ᱟ ᱫᱟᱜ ᱜᱮᱛᱚ ᱵᱟᱹᱱᱩᱜ-ᱟ ᱵᱮᱥ ᱠᱚᱡ᱾
ᱦᱳᱭ ᱦᱳᱭ ᱛᱞᱟ ᱢᱟ ᱜᱤᱫᱽᱨᱟᱹ ᱨᱮᱜᱮ ᱦᱟᱲᱟᱢ ᱪᱟᱵᱟᱭᱮᱱ᱾
ᱦᱩᱸ ᱦᱩᱸ
ᱪᱤᱠᱟᱹ ᱛᱮᱢ ᱨᱚᱦᱚᱭ-ᱟ ᱟᱫᱚ ᱛᱟᱦᱞᱮ ᱟᱯᱮ ᱥᱮᱫ ᱫᱚ? ᱤᱭᱟᱹ ᱟᱵᱚ ᱥᱮᱨᱢᱟ ᱨᱮᱭᱟᱜ ᱡᱟᱦᱟᱸ ᱯᱚᱨᱚᱵᱽ ᱵᱟᱦᱤ ᱠᱚ ᱦᱩᱭᱩᱜ ᱚᱱᱟ ᱫᱚ ᱪᱮᱫ ᱠᱚ ᱦᱩᱭᱩᱜᱼᱟ?
ᱯᱚᱨᱚᱵᱽ ᱠᱚᱫᱚ ᱡᱮᱢᱚᱱ ᱵᱟᱦᱟ ᱥᱚᱲᱦᱟᱭ ᱠᱚ ᱦᱩᱭᱩᱜ-ᱟ ᱢᱟᱸᱜ ᱢᱚᱸᱬᱮ ᱠᱚ, ᱠᱟᱨᱟᱢ ᱠᱚ ᱱᱚᱣᱟ ᱠᱚᱜᱮ ᱦᱳᱭᱳᱜ ᱜᱮᱭᱟ ᱛᱚ
ᱟᱪᱪᱷᱟ ᱟᱪᱪᱷᱟ
ᱦᱳᱭ
ᱛᱟᱦᱚᱞᱮ ᱥᱟᱠᱨᱟᱛ ᱠᱚᱫᱚ ᱦᱩᱭᱩᱜ ᱜᱮᱭᱟ ᱥᱮ ᱵᱟᱝ
ᱦᱮᱸ ᱥᱟᱠᱨᱟᱛ ᱠᱚ ᱦᱳᱭᱳᱜ ᱫᱚ ᱦᱳᱭᱳᱜ ᱜᱮᱭᱟ
ᱟᱪᱪᱷᱟ ᱟᱹᱰᱤ ᱱᱟᱯᱟᱭ ᱾
ᱟᱯᱮ ᱥᱮᱫ ᱫᱚ ᱪᱮᱫ ᱯᱚᱨᱚᱵᱽ ᱠᱚ ᱦᱩᱭᱩᱜ ᱜᱮᱭᱟ?
ᱟᱞᱮ ᱥᱮᱫ ᱦᱚᱸ ᱚᱱᱟᱜᱮ ᱚᱱᱟ ᱵᱟᱦᱟ ᱥᱚᱦᱚᱨᱟᱭ ᱥᱟᱠᱨᱟᱛ ᱠᱟᱨᱟᱢ ᱚᱱᱟ ᱠᱚ ᱦᱳᱭᱳᱜ ᱜᱮᱭᱟ ᱠᱟᱴᱤᱡ ᱢᱟᱨᱟᱝ ᱢᱟᱨᱟᱝ ᱧᱚᱜ ᱫᱚ
ᱚ
ᱟᱨ ᱦᱟᱸᱜ ᱢᱟᱜ ᱢᱚᱬᱮ ᱫᱚ ᱦᱟᱸᱜ ᱵᱟᱝ ᱦᱳᱭᱳᱜᱼᱟ ᱟᱞᱮᱥᱮᱫ ᱫᱚ᱾
ᱟᱪᱪᱷᱟ
ᱟᱨ ᱚᱱᱟ ᱦᱩᱰᱤᱧ ᱠᱚᱣᱟᱜ ᱢᱟ ᱦᱮᱱᱟᱜ ᱟᱠᱟᱫ ᱜᱮ ᱡᱟᱦᱟᱸ ᱫᱚᱼᱼᱼ ᱢᱟᱱᱮ ᱦᱩᱰᱤᱧ ᱦᱩᱰᱤᱧ ᱟᱜ ᱠᱚᱢᱟ ᱡᱮᱢᱚᱱ ᱫᱚᱼᱼᱼ ᱨᱩᱰᱟᱹ, ᱟᱢᱵᱟᱵᱚᱛᱤ, ᱨᱳᱦᱱᱤ, ᱚᱱᱟ ᱠᱚᱢᱟ ᱦᱮᱱᱟᱜ ᱟᱠᱟᱜ ᱜᱮᱭᱟ ᱦᱳᱭ ᱦᱳᱭ᱾ ᱟᱫᱚ ᱛᱟᱦᱚᱞᱮ ᱢᱟᱜ ᱢᱚᱬᱮ ᱫᱚ ᱚᱠᱟ ᱞᱮᱠᱟ ᱯᱮ ᱢᱟᱜᱽ ᱢᱚᱬᱮᱜᱼᱟ᱾
ᱢᱟᱜᱽ ᱢᱚᱬᱮ ᱫᱚ ᱢᱟᱜᱽ ᱢᱚᱬᱮ ᱨᱮᱫᱚ ᱦᱳᱭᱳᱜ ᱠᱟᱱᱟ ᱪᱮᱫ ᱠᱚ ᱞᱟᱹᱭᱟ
ᱡᱟᱦᱟᱸ ᱛᱤᱱᱟᱹᱜ ᱢᱟᱱᱮ ᱚᱲᱟᱜ ᱨᱮᱱ ᱵᱤᱴᱤ ᱛᱟᱠᱚ ᱫᱤᱫᱤ ᱛᱟᱠᱚ ᱠᱚ ᱛᱟᱦᱮᱱᱟ ᱠᱚ᱾ ᱩᱱᱠᱩ ᱡᱚᱛᱚ ᱦᱚᱲ ᱢᱟᱜ ᱢᱚᱬᱮ ᱨᱮᱫᱚ ᱠᱚ ᱱᱮᱣᱛᱟ ᱠᱟᱛᱮ ᱟᱹᱜᱩ ᱠᱚᱣᱟ ᱠᱚ᱾ ᱦᱮᱸ ᱟᱨ
ᱞᱟᱹᱭ ᱫᱟᱞᱤᱧ ᱡᱮ ᱦᱚᱜᱚᱭ ᱡᱟᱦᱟᱸ ᱯᱮ ᱢᱟᱜ ᱢᱚᱬᱮᱜ ᱠᱟᱱ ᱫᱚ ᱦᱳᱭᱼᱼᱼ
ᱦᱮᱸ
ᱚᱱᱟ ᱢᱟᱜ ᱢᱚᱲᱮ ᱫᱚ ᱢᱟᱱᱮ ᱵᱟᱦᱟ ᱵᱟᱦᱟ ᱞᱮᱠᱟ ᱜᱮᱯᱮ ᱢᱟᱜ ᱢᱚᱲᱮ ᱜᱮᱭᱟ ᱥᱮ ᱚᱱᱟ ᱠᱷᱚᱱᱟᱜ ᱫᱚ ᱠᱟᱹᱴᱤᱡ ᱟᱞᱟᱫᱟ ᱜᱮᱭᱟ?
ᱮ ᱵᱟᱦᱟ ᱞᱮᱠᱟ ᱜᱮ ᱦᱳᱭᱳᱜᱼᱟ ᱛᱚ ᱵᱟᱦᱟ ᱨᱮᱫᱚ ᱡᱮᱢᱚᱱᱼᱼᱼ ᱩᱱᱠᱩ ᱟᱵᱚᱨᱮᱱ ᱡᱟᱦᱟᱸᱭ ᱵᱚᱸᱜᱟ ᱵᱩᱨᱩ ᱠᱚᱣᱟ ᱠᱚᱼᱼᱼ ᱫᱟᱲᱮ ᱫᱟᱨᱮ ᱠᱚ ᱩᱱᱠᱩ ᱫᱚ ᱡᱮᱢᱚᱱ ᱠᱟᱹᱴᱤᱡ ᱠᱚᱠᱚ ᱞᱟᱜᱟᱜᱼᱟ᱾ ᱟᱨ ᱢᱟᱜᱢᱚᱬᱮ ᱨᱮᱫᱚ ᱢᱟᱨᱟᱝ ᱠᱚᱠᱚ ᱞᱟᱜᱟᱜ ᱟᱠᱚ᱾
ᱟᱪᱪᱷᱟ ᱢᱟᱜᱢᱚᱬᱮ ᱟᱫᱚ ᱦᱟᱸᱜ ᱧᱩᱛᱩᱢ ᱟᱸᱡᱚᱢ ᱛᱮᱜᱮ ᱦᱟᱸᱜ ᱵᱩᱡᱷᱟᱹᱜ ᱠᱟᱱᱟ ᱡᱟᱹᱱᱤᱡ ᱢᱟᱨᱟᱝ ᱢᱟᱨᱟᱝ ᱧᱚᱜ ᱡᱟᱦᱟᱱᱟᱜ ᱠᱚ ᱢᱟᱜᱟ ᱚᱱᱠᱟ ᱢᱚᱱᱮ ᱦᱩᱭᱩᱜ ᱠᱟᱱᱟ᱾
ᱦᱳᱭ ᱦᱳᱭ
ᱩᱸ ᱛᱟᱦᱚᱞᱮ ᱟᱹᱰᱤ ᱱᱟᱯᱟᱭ ᱞᱤᱧ ᱵᱩᱡᱷᱟᱹᱣ ᱠᱮᱜᱼᱟ ᱟᱫᱚ ᱢᱟᱨᱟᱝ ᱫᱟᱲᱮ ᱠᱚ ᱢᱟᱜ ᱠᱚᱣᱟ ᱵᱟᱝ᱾
ᱦᱳᱭ
ᱟᱪᱪᱷᱟ ᱟᱪᱪᱷᱟ
ᱟᱯᱮ ᱥᱮᱫ ᱵᱟᱝ ᱦᱳᱭᱳᱜ ᱜᱮᱭᱟ?
ᱵᱟ ᱟᱞᱮ ᱥᱮᱫ ᱢᱟ ᱢᱟᱜ ᱢᱚᱬᱮ ᱦᱚᱸ ᱵᱟᱝ ᱦᱳᱭᱳᱜ ᱟᱨᱼᱼᱼ ᱟᱞᱮ ᱚᱱᱟ ᱟᱹᱛᱩ ᱥᱩᱨ ᱥᱩᱯᱩᱨ ᱨᱮᱦᱚᱸ ᱢᱟᱜ ᱢᱚᱬᱮ ᱫᱚ ᱵᱟᱝ ᱦᱩᱭᱩᱜᱼᱟ᱾
ᱚ᱾
ᱚᱱᱟᱛᱮ ᱟ ᱚᱱᱟ ᱢᱟᱜ ᱢᱚᱬᱮ ᱤᱫᱤᱛᱮᱫᱚ ᱚᱱᱠᱟ ᱵᱟᱰᱟᱭ ᱫᱚ ᱵᱟᱹᱱᱩᱜ ᱟᱠᱟᱜᱼᱟ᱾
ᱟᱪᱪᱷᱟ᱾
ᱟᱪᱪᱷᱟ ᱟᱨ ᱛᱟᱦᱟᱞᱮ, ᱵᱟᱦᱟ ᱞᱮᱠᱟ ᱜᱮᱛᱚ ᱦᱩᱭᱩᱜᱼᱟ ᱞᱮᱭ ᱫᱟᱵᱮᱱ ᱠᱟᱹᱴᱤᱡ ᱵᱷᱮᱜᱟᱨᱚᱜᱼᱟ ᱟᱫᱚ ᱛᱟᱦᱚᱞᱮᱼᱼ ᱟᱫᱚ ᱦᱟᱸᱜ ᱚᱱᱟ ᱡᱟᱦᱟᱸ ᱵᱮᱱ ᱞᱟᱹᱭ ᱠᱮᱜ ᱢᱟᱨᱟᱝ ᱢᱟᱨᱟᱝ ᱚᱱᱮᱼᱼᱼᱼᱼ ᱥᱮᱬᱟ ᱤᱭᱟᱹ ᱥᱮᱬᱟ ᱫᱟᱲᱮ ᱠᱚ ᱵᱚᱸᱜᱟ ᱠᱚᱣᱟ ᱛᱟᱦᱚᱞᱮᱼᱼᱼᱼ ᱚᱱᱟ ᱵᱟᱫ ᱠᱟᱛᱮᱜ ᱟᱨᱚ ᱚᱱᱠᱟ ᱡᱟᱦᱟᱱᱟᱜᱼᱼᱼᱼ ᱵᱷᱮᱜᱟᱨ ᱚᱱᱮ ᱵᱟᱦᱟ, ᱟᱨ ᱢᱟᱜᱢᱚᱬᱮ, ᱢᱩᱫᱽᱨᱮ ᱵᱷᱮᱜᱟᱨ ᱞᱮᱭ ᱵᱮᱱ ᱥᱮ,
ᱚᱱᱟ ᱨᱮᱱᱟᱜ ᱫᱚ, ᱮ ᱤᱱᱟᱹᱜᱮ ᱠᱟᱱᱟ ᱡᱮ ᱵᱟᱦᱟ ᱨᱮᱫᱚ, ᱠᱟᱹᱴᱤᱡ ᱫᱟᱨᱮ ᱠᱚ ᱵᱚᱸᱜᱟ ᱵᱩᱨᱩ ᱠᱚᱣᱟ᱾ ᱟᱨ ᱢᱟᱜ ᱢᱚᱬᱮ ᱨᱮᱫᱚ ᱢᱟᱨᱟᱝ ᱫᱟᱨᱮ ᱠᱚ ᱵᱚᱸᱜᱟ ᱵᱩᱨᱩ ᱠᱚᱣᱟ᱾ ᱟᱨ ᱵᱟᱫ ᱵᱟᱹᱠᱤ ᱫᱚ ᱢᱟᱱᱮᱼᱼᱼ ᱡᱷᱚᱛᱚ ᱜᱮ ᱵᱟᱦᱟ ᱞᱮᱠᱟ ᱜᱮ ᱦᱳᱭᱳᱜ ᱜᱮᱭᱟ᱾
ᱟᱪᱪᱷᱟ ᱟᱪᱪᱷᱟ ᱟᱫᱚ ᱛᱟᱦᱟᱞᱮ, ᱦᱳᱭ ᱢᱟ ᱞᱮᱭ ᱢᱮ᱾ ᱢᱟ ᱟᱵᱮᱱ ᱜᱮ ᱢᱟᱲᱟᱝ ᱞᱮᱭᱵᱮᱱ ᱪᱮᱫ ᱵᱤᱱ ᱞᱮᱭᱮᱫ ᱛᱟᱦᱮᱸᱫ᱾
ᱡᱮᱢᱚᱱ, ᱮ ᱢᱟᱜ ᱢᱚᱬᱮ ᱨᱮᱫᱚ ᱯᱮᱲᱟ ᱠᱚᱠᱚ ᱦᱤᱡᱩᱜ ᱟᱛᱚ ᱩᱼᱼᱼ ᱠᱩ ᱢᱟᱱᱮ ᱥᱟᱹᱲᱤ ᱠᱚᱠᱚ ᱮᱢᱟ ᱠᱚᱣᱟ ᱠᱚᱼᱼᱼ
ᱚ ᱟᱪᱪᱷᱟ᱾
ᱛᱟᱹᱨᱤᱠᱷ ᱠᱚ ᱦᱮ, ᱸ ᱟᱨ ᱢᱤᱫ ᱧᱤᱫᱟᱹ ᱮᱱᱮᱡ ᱥᱮᱨᱮᱧ ᱦᱩᱭᱩᱜ ᱜᱮᱭᱟ᱾
ᱟᱪᱪᱷᱟ ᱟᱨ ᱵᱟᱦᱟ ᱨᱮᱫᱚ ᱦᱟᱸᱜ ᱵᱟᱠᱚ ᱮᱢᱟ ᱠᱚᱣᱟ ᱛᱟᱦᱟᱞᱮ ᱥᱟᱹᱲᱤ ᱠᱚᱫᱚ?
ᱵᱟᱦᱟ ᱨᱮᱫᱚ ᱟᱞᱮ ᱥᱮᱫ ᱫᱚ ᱩᱱᱟᱹᱜ ᱢᱟᱱᱮ ᱵᱟᱝᱠᱚ ᱱᱮᱣᱛᱟ ᱟᱹᱜᱩ ᱠᱚᱜᱮᱭᱟ᱾ ᱦᱮᱸ ᱱᱚᱣᱟ ᱜᱮ ᱱᱚᱣᱟ ᱨᱮᱜᱮ ᱡᱚᱠᱷᱚᱱ ᱦᱳᱭᱳᱜᱼᱟ ᱩᱱᱫᱚ ᱡᱷᱚᱛᱚ ᱠᱚ ᱱᱮᱣᱛᱟ ᱟᱹᱜᱩ ᱠᱚᱣᱟ᱾
ᱟᱪᱪᱷᱟ ᱟᱨ ᱛᱟᱦᱚᱞᱮ ᱱᱚᱜᱼᱚᱭ ᱡᱟᱦᱟᱸ ᱢᱟᱜᱢᱚᱬᱮ ᱵᱤᱱ ᱞᱮᱭ ᱠᱮᱫ ᱚᱱᱟ ᱫᱚ ᱢᱚᱬᱮ ᱥᱮᱨᱢᱟ ᱯᱚᱨ ᱯᱚᱨ ᱥᱮ ᱯᱮ ᱥᱮᱨᱢᱟ ᱯᱚᱨ ᱯᱚᱨ ᱪᱮᱫ ᱞᱮᱠᱟ ᱯᱮ ᱢᱟᱜ ᱢᱚᱬᱮᱜᱼᱟ?
ᱟᱞᱮᱥᱮᱫ ᱫᱚ ᱡᱮᱢᱚᱱ ᱟᱞᱮᱫᱚ ᱟᱞᱮᱫᱚ ᱢᱚᱬᱮ ᱥᱮᱨᱢᱟ ᱯᱚᱨ ᱯᱚᱨᱮ ᱢᱟᱜ ᱢᱚᱬᱮ ᱜᱮᱭᱟᱞᱮ᱾
ᱟᱪᱪᱷᱟ᱾
ᱟ
ᱟᱹᱰᱤ ᱱᱟᱯᱟᱭ, ᱦᱳᱭᱛᱚ ᱵᱟᱠᱷᱟᱱ᱾ ᱟᱹᱞᱤᱧ ᱦᱚᱸ ᱚᱱᱠᱟ ᱨᱚᱯᱚᱲ ᱵᱟᱲᱟ ᱠᱟᱛᱮ ᱜᱮ ᱡᱟᱦᱟᱸᱛᱤᱱᱟᱹᱜ ᱞᱤᱧ ᱟᱸᱡᱚᱢ ᱟᱠᱟᱜᱼᱟ᱾
ᱦᱮᱸ
ᱢᱟᱜ ᱢᱚᱬᱮ ᱨᱮᱫᱚ ᱥᱮ ᱪᱮᱫ ᱚᱱᱮ ᱱᱟᱭᱠᱮ ᱵᱟᱵᱟ ᱡᱚᱠᱷᱚᱱ ᱡᱟᱸᱜᱟ ᱠᱚ ᱟᱹᱵᱩᱜᱭᱟ ᱛᱚᱠᱷᱚᱱ ᱫᱚ ᱚᱱᱮ, ᱵᱟᱦᱟ ᱞᱮᱠᱟ ᱫᱚ ᱚᱱᱟ ᱥᱟᱨᱡᱚᱢ ᱵᱟᱦᱟ ᱫᱚ ᱵᱟᱭ ᱪᱟᱞ ᱟᱠᱚᱣᱟ ᱚᱱᱟ ᱫᱚ ᱵᱟᱦᱟ ᱫᱚ ᱵᱟᱭ ᱪᱟᱞ ᱟᱠᱚᱣᱟ ᱢᱟᱜ ᱢᱚᱬᱮ ᱨᱮᱫᱚ ᱞᱮᱭ ᱟᱠᱚ᱾
ᱦᱮᱸ ᱢᱟᱱᱮ ᱛᱚᱠᱷᱚᱱ ᱫᱚ ᱢᱟᱱᱮ ᱵᱟᱦᱟ ᱵᱟᱝ ᱧᱟᱢᱚᱜᱼᱟ ᱥᱮ᱾
ᱚ ᱟᱪᱪᱷᱟ ᱟᱪᱪᱷᱟ ᱛᱟᱦᱟᱞᱮ ᱚᱱᱟ ᱫᱚ ᱢᱟᱱᱮ ᱚᱱᱠᱟ ᱢᱟᱱᱮ ᱠᱚᱱᱚ ᱤᱭᱟᱹ ᱠᱷᱟᱹᱛᱤᱨ ᱫᱚ ᱵᱟᱝ ᱢᱟᱱᱮ ᱚᱱᱠᱟᱱᱟᱜ ᱚᱱᱠᱟᱱᱟᱜ ᱠᱚᱱᱚ ᱱᱤᱭᱚᱢ ᱱᱤᱭᱚᱢ ᱫᱚ ᱵᱟᱹᱱᱩᱜ ᱟᱠᱟᱫᱟ᱾
ᱱᱤᱭᱚᱢ ᱠᱚᱫᱚ ᱵᱟᱹᱱᱩᱜᱼᱟ ᱡᱮᱢᱚᱱ ᱢᱟᱜ ᱢᱚᱬᱮ ᱫᱚ ᱮᱜ ᱢᱟᱜ ᱢᱚᱬᱮ ᱫᱚ ᱠᱟᱹᱴᱤᱡ ᱢᱮᱱᱟ ᱚᱱᱮ
ᱡᱷᱮᱸᱴ ᱵᱚᱸᱜᱟ ᱦᱩᱭᱩᱜ ᱜᱮᱭᱟ ᱥᱮ ᱵᱟᱹᱭᱥᱟᱹᱠ ᱡᱷᱮᱸᱴ ᱵᱚᱸᱜᱟ ᱛᱚᱠᱷᱚᱱ ᱫᱚ ᱟᱫᱚ ᱵᱟᱦᱟ ᱠᱚᱫᱚ ᱵᱟᱝ ᱧᱟᱢᱚᱜ ᱟᱥᱮ᱾
ᱟᱪᱪᱷᱟ ᱟᱪᱪᱷᱟ ᱟᱫᱚ ᱚᱱᱟ ᱠᱷᱟᱹᱛᱤᱨ ᱵᱟᱠᱚ ᱵᱮᱦᱟᱨᱟ ᱵᱟᱦᱟ ᱫᱚ ᱟᱫᱚ ᱦᱟᱸᱜ ᱤᱧᱫᱩᱧ ᱞᱮᱭ ᱮᱫᱟ ᱡᱟᱹᱱᱤᱡ ᱪᱚᱝ ᱚᱱᱟ ᱫᱚ ᱱᱤᱭᱚᱢ ᱜᱮ ᱚᱱᱠᱟ ᱡᱮ ᱵᱟᱦᱟ ᱵᱟᱠᱚ ᱮᱢᱵᱮᱢᱟ ᱩᱱᱫᱚ᱾
ᱚ ᱚᱱᱠᱟ ᱫᱚ ᱵᱟᱝᱼᱟ᱾
ᱟᱪᱪᱷᱟ ᱟᱪᱪᱷᱟ ᱟᱹᱰᱤ ᱱᱟᱯᱟᱭ᱾ ᱦᱳᱭ ᱛᱚ ᱟᱫᱚ ᱦᱟᱸᱜ ᱵᱟᱝ ᱵᱟᱰᱟᱭ ᱦᱚᱲ ᱛᱚ ᱟᱹᱞᱤᱧ ᱫᱚ ᱟᱫᱚ ᱤᱱᱟᱹᱛᱮ ᱡᱟᱦᱟᱸ ᱠᱚ ᱞᱟᱹᱭ ᱟᱹᱞᱤᱧᱟ ᱟᱫᱚ ᱚᱝᱠᱟ ᱜᱮᱞᱤᱧ ᱵᱩᱡᱽ ᱠᱟᱜᱼᱟ ᱟᱫᱚ ᱦᱟᱸᱜ ᱩᱱᱟᱹᱜ ᱜᱟᱹᱦᱤᱨ ᱫᱚ ᱵᱟᱹᱞᱤᱧ ᱪᱤᱱᱛᱟᱹ ᱵᱷᱟᱵᱱᱟ ᱣᱟᱠᱟᱜᱼᱟ ᱡᱮ ᱩᱱᱫᱚ ᱵᱟᱦᱟ ᱵᱟᱝ ᱧᱟᱢᱚᱜᱼᱟ ᱤᱱᱟᱹᱛᱮ ᱵᱟᱦᱟ ᱵᱟᱠᱚ ᱮᱢᱟᱣᱟᱠᱚᱣᱟ ᱵᱚᱞᱮ᱾
ᱢᱤᱫ ᱫᱷᱟᱣ ᱦᱚᱸ ᱢᱟᱱᱮ ᱵᱟᱝ ᱧᱮᱞ ᱠᱟᱜ ᱠᱷᱟᱡ ᱛᱚ ᱢᱟᱱᱮ ᱦᱚᱲ ᱡᱟᱦᱟᱸ ᱠᱚ ᱞᱟᱹᱭᱟ ᱚᱱᱟ ᱜᱮᱥᱮ ᱟᱵᱚ ᱫᱚᱵᱚᱱ ᱯᱟᱹᱛᱭᱟᱹᱣ ᱠᱟᱜᱼᱟ ᱥᱮ
ᱦᱳᱭ ᱦᱳᱭ᱾
ᱡᱮ ᱵᱟᱝᱼᱟ ᱢᱟᱜ ᱢᱚᱬᱮ ᱫᱚ ᱱᱚᱝᱠᱟ ᱦᱩᱭᱩᱜᱼᱟ, ᱱᱚᱣᱟ ᱦᱚᱛᱮᱜ ᱛᱮ ᱵᱟᱦᱟ ᱵᱟᱝ ᱠᱚ ᱮᱢᱚᱜᱼᱟ᱾
ᱦᱳᱭ ᱦᱳᱭ ᱟᱫᱚ ᱦᱟᱸᱜ ᱛᱤᱱᱟᱹᱜ ᱥᱮᱨᱢᱟ ᱨᱮᱱᱟᱜ ᱦᱳᱭᱩᱜᱼᱟ ᱤᱭᱟᱹ ᱚᱝᱠᱟ ᱤᱭᱟᱹ ᱫᱚ ᱢᱟᱹ ᱛᱤᱱᱟᱹᱜ ᱥᱮᱨᱢᱟᱞᱤᱧ ᱞᱟᱹᱭ ᱮᱫᱟ ᱫᱷᱟᱹᱨ ᱤᱭᱟᱹ ᱛᱤᱱᱟᱹᱜ ᱫᱤᱱ ᱨᱮᱱᱟᱜ?
ᱢᱟᱱᱮ ᱛᱤᱱᱟᱹᱜ ᱫᱤᱱ ᱢᱟᱜ ᱢᱚᱬᱮ ᱦᱩᱭᱩᱜᱼᱟ?
ᱦᱳᱭ ᱢᱟᱱᱮ ᱛᱤᱱᱟᱹᱜ ᱢᱟᱦᱟ?
ᱮᱸ ᱯᱮ ᱢᱟᱦᱟ ᱜᱮ ᱦᱳᱭᱳᱜᱼᱟ᱾
ᱳ ᱵᱟᱦᱟ ᱞᱮᱠᱟ ᱜᱮ ᱵᱟᱝ?
ᱦᱳᱭ ᱵᱟᱦᱟ ᱞᱮᱠᱟ ᱜᱮ᱾
ᱟᱪᱪᱷᱟ ᱟᱫᱚ ᱚᱱᱟ ᱢᱟᱦᱟ ᱠᱚᱨᱮᱭᱟᱜ ᱧᱩᱛᱩᱢ ᱫᱚ?
ᱡᱮᱢᱚᱱ ᱤᱭᱟᱹ ᱩᱢ ᱢᱟᱦᱟ ᱥᱟᱹᱨᱫᱤ ᱢᱟᱦᱟ ᱟᱨ ᱡᱟᱞᱮ ᱢᱟᱦᱟ᱾
ᱟᱪᱪᱷᱟ ᱟᱪᱪᱷᱟ ᱛᱟᱦᱞᱮ ᱩᱸᱻ ᱵᱟᱦᱟ ᱞᱮᱠᱟᱜᱮ ᱢᱟᱜ ᱢᱚᱬᱮ ᱨᱮᱦᱚᱸ ᱡᱟ ᱡᱟᱞᱮ ᱢᱟᱦᱟ ᱨᱮᱫᱚ ᱫᱟᱜ ᱯᱮ ᱫᱩᱞ ᱡᱚᱱᱚᱜᱼᱟ ᱥᱮ ᱚᱠᱟ ᱞᱮᱠᱟ?
ᱦᱮᱸ ᱚᱱᱟ ᱨᱮᱦᱚᱸ ᱫᱟᱜ ᱫᱚᱠᱚ ᱫᱩᱞ ᱡᱚᱝ ᱟᱸᱜᱼᱟ᱾
ᱟᱪᱪᱷᱟ ᱟᱪᱪᱷᱟ᱾
ᱚᱱ ᱞᱤᱧ ᱞᱟᱹᱭ ᱠᱮᱜᱼᱟ ᱡᱮ ᱢᱟᱱᱮ ᱯᱩᱨᱟᱹ ᱵᱟᱦᱟ ᱞᱮᱠᱟ ᱜᱮ ᱠᱟᱱᱟ᱾
ᱚ ᱟᱪᱪᱷᱟ ᱦᱳᱭ ᱛᱚ᱾
ᱟᱫᱚ ᱡᱟᱦᱟᱸ ᱥᱮᱨᱢ ᱞᱮ ᱢᱟᱸᱜ ᱢᱟᱸᱜ ᱢᱚᱬᱮ ᱟᱞᱮ ᱢᱟᱱᱮ ᱤᱱᱟᱹ ᱥᱮᱨᱢᱟ ᱫᱚ ᱢᱟᱱᱮ ᱠᱷᱟᱹᱞᱤ ᱵᱟᱦᱟ ᱧᱩᱛᱩᱢ ᱛᱮ ᱩᱸᱻ ᱢᱟᱱᱮ ᱠᱷᱟᱞᱞᱤ ᱵᱟᱦᱟ ᱠᱩᱞᱮ ᱟᱬᱜᱚ ᱠᱟᱜᱼᱟ ᱟᱫᱚᱢ ᱩᱸᱻ ᱵᱟᱦᱟ ᱫᱚ ᱢᱟᱱᱮ ᱚᱱᱠᱟ ᱫᱷᱩᱢᱼᱫᱷᱟᱢ ᱫᱚ ᱵᱟᱝ ᱦᱩᱭᱩᱜᱼᱟ, ᱟᱫᱚ ᱚᱱᱟ ᱵᱚᱱᱩᱛᱮ ᱢᱟᱸᱜ ᱢᱚᱬᱮ ᱦᱩᱭᱩᱜᱼᱟ᱾
ᱦᱤᱛ ᱛᱚ ᱟᱫᱚ ᱦᱟᱸᱜ ᱟᱞᱮ ᱥᱮᱡ ᱫᱚ ᱚᱱᱠᱟ ᱟᱫᱚ ᱵᱟᱱᱩᱜ ᱟᱠᱟᱜ ᱟᱛᱚ ᱢᱟᱜ ᱢᱚᱬᱮ ᱠᱚᱫᱚ ᱟᱫᱚ ᱦᱟᱸᱜ ᱵᱟᱦᱟ ᱨᱮᱜᱮ ᱫᱚᱢᱮ ᱞᱮ ᱨᱟᱹᱥᱠᱟᱹᱭᱟ ᱟᱞᱮᱥᱮᱜ ᱫᱚ᱾
ᱚ ᱛᱟᱦᱞᱮ ᱩᱸᱻ ᱚᱲᱟᱜ ᱨᱮᱱ ᱢᱤᱥᱨᱟ ᱠᱚᱫᱚ ᱛᱚ ᱛᱟᱦᱞᱮ ᱵᱟᱦᱟ ᱨᱮᱜᱮᱯᱮ ᱱᱮᱣᱛᱟ ᱟᱹᱜᱩ ᱠᱚᱜᱮᱭᱟ?
ᱦᱳᱭ᱾ ᱫᱮ ᱵᱷᱟᱜᱤᱱ, ᱢᱤᱥᱨᱟ, ᱫᱤᱫᱤ, ᱛᱮᱭᱟᱝ ᱦᱟᱛᱚᱢ, ᱠᱩᱢᱟᱹᱝ ᱡᱷᱚᱛᱚ ᱚᱱᱟ ᱵᱟᱦᱟ ᱨᱮ ᱱᱮᱣᱛᱟ ᱟᱜᱩ ᱠᱚᱣᱟ᱾
ᱚᱻ
ᱟᱫᱚ ᱦᱟᱸᱜ ᱥᱚᱨᱦᱟᱭ ᱠᱩᱨᱮ ᱦᱚᱸᱞᱮ ᱱᱮᱣᱛᱟ ᱠᱚᱣᱟ, ᱢᱟᱱᱮ ᱟᱞᱮ ᱥᱮᱡ ᱫᱚ ᱪᱮᱜ ᱤᱧ ᱞᱟᱹᱭᱟ ᱚᱱᱟ ᱡᱟᱦᱟᱸ ᱞᱮᱠᱟᱱᱟᱜ ᱯᱚᱨᱚᱵ ᱵᱟᱦᱤ ᱜᱮ ᱦᱩᱭᱩᱜ ᱢᱟᱱᱮ ᱡᱷᱚᱛᱚ ᱞᱮᱠᱟᱱᱟ ᱯᱚᱨᱚᱵ ᱵᱟᱹᱦᱤ ᱨᱮᱜᱮ ᱩᱱᱠᱩ ᱫᱚ ᱱᱮᱣᱛᱟ ᱠᱚᱣᱟ ᱥᱩᱫᱩ ᱚᱱᱟ ᱤᱭᱟᱹ ᱪᱮᱫ ᱠᱚ ᱞᱟᱹᱭᱟ ᱦᱟᱸᱜ ᱚᱱᱟ ᱠᱟᱹᱴᱤᱜ ᱠᱟᱹᱴᱤᱜ ᱡᱟᱦᱟᱸ ᱞᱤᱧ ᱞᱟᱹᱭ ᱠᱮᱜᱼᱟ ᱚᱱᱮ ᱟᱨ ᱟᱢᱵᱟᱵᱚᱛᱤ, ᱨᱩᱰᱟᱹ, ᱨᱩᱦᱱᱤ ᱚᱱᱟ ᱠᱚ ᱵᱟᱫᱽ ᱫᱤᱭᱮ ᱡᱚᱛᱚᱣᱟᱜ ᱨᱮᱜᱮ ᱞᱮ ᱱᱮᱣᱛᱟ ᱟᱹᱜᱩ ᱠᱩᱣᱟᱜ ᱩᱱᱠᱩ ᱫᱚ ᱦᱟᱸᱜ᱾
ᱚᱸᱻ
ᱠᱟ
ᱟᱞᱮ ᱥᱮᱜ ᱫᱚ ᱡᱮᱢᱚᱱ ᱡᱟᱦᱟᱸᱭ ᱠᱚᱠᱚ ᱫᱟᱲᱮᱜ ᱟᱠᱚ ᱵᱟᱦᱟ ᱠᱚᱨᱮ ᱥᱚᱨᱦᱟᱭ ᱠᱚᱨᱮ ᱩᱱᱠᱩ ᱠᱚᱫᱚ ᱠᱚ ᱱᱮᱣᱛᱟ ᱟᱹᱜᱩ ᱠᱚᱜᱮᱭᱟ ᱟᱨ ᱡᱟᱦᱟᱸᱭ ᱠᱚ ᱢᱟᱱᱮ ᱫᱷᱟᱹᱨ ᱫᱷᱟᱹᱨ ᱛᱟᱠᱚᱣᱟ ᱠᱚ ᱵᱚᱭᱦᱟ ᱠᱚ ᱩᱝᱠᱩ ᱛᱚ ᱟᱨ ᱵᱟᱝᱠᱚ ᱫᱟᱲᱮᱭᱟᱜ-ᱟ ᱥᱮ᱾
ᱦᱳᱭ᱾
ᱟᱫᱚ ᱩᱝᱠᱩ ᱫᱚ ᱩᱱᱟᱹᱜ ᱫᱚ ᱵᱟᱝ ᱠᱚ ᱱᱮᱣᱛᱟ ᱠᱷᱟᱹᱞᱤ ᱢᱮᱛᱟ ᱠᱚ ᱨᱮᱦᱚᱸᱠᱚ ᱦᱤᱡᱩᱜ ᱩᱝᱠᱩ ᱫᱚ ᱢᱟᱱᱮ ᱡᱮᱞ ᱫᱟᱠᱟ ᱡᱚᱢ ᱠᱚ ᱦᱤᱡᱩᱜ ᱠᱚ ᱢᱮᱛᱟ ᱠᱚᱜᱮᱭ-ᱟ᱾
ᱦᱳᱭ ᱦᱳᱭ ᱟᱫᱚ ᱦᱟᱸᱜ ᱟᱵᱚ ᱫᱚ ᱨᱮᱸᱜᱮ ᱱᱟᱪᱟᱨ ᱦᱚᱲ ᱛᱚ᱾
ᱦᱳᱭ᱾
ᱟᱝᱜᱽᱨᱚᱜ ᱠᱚᱫᱚ ᱵᱚᱱ ᱮᱢ ᱫᱟᱲᱮᱭᱟᱜ ᱵᱟᱝᱵᱚᱱ ᱮᱢ ᱫᱟᱲᱮᱭᱟᱜ ᱟᱫᱚ ᱱᱮᱣᱛᱟ ᱫᱚᱵᱚᱱ ᱱᱮᱣᱛᱟ ᱠᱚ ᱜᱮᱭᱟ ᱡᱮᱞ ᱫᱟᱠᱟ ᱡᱚᱢ ᱫᱚ᱾
ᱦᱮᱸ ᱤᱱᱟᱹ ᱨᱮᱦᱚᱸ ᱛᱚ ᱩᱝᱠᱩ ᱵᱷᱟᱜᱮ ᱠᱚ ᱵᱩᱡᱟ ᱥᱮ ᱟᱥᱟ ᱠᱟᱛᱮ ᱠᱚ ᱛᱟᱦᱮᱱ-ᱟ᱾
ᱤᱱᱟᱹᱜᱮ ᱟᱹᱰᱤ ᱢᱟᱨᱟᱝ ᱟᱵᱚ ᱴᱷᱮᱡ ᱫᱚ᱾
ᱦᱮᱸ᱾
ᱦᱩᱸ᱾
ᱩᱝᱠᱩ ᱫᱚᱠᱚ ᱵᱩᱡᱟ ᱥᱮ ᱡᱮ ᱵᱟᱝᱟ ᱫᱟᱫᱟ ᱫᱚ ᱵᱟᱭ ᱠᱩᱲᱟᱹᱣ ᱫᱟᱲᱮᱭᱟᱜ ᱠᱟᱱᱟ᱾
ᱦᱳᱭ ᱦᱳᱭ᱾
ᱠᱩᱨᱟᱹᱣ ᱞᱮᱠᱷᱟᱱ ᱛᱚ ᱱᱤᱦᱟᱹᱛ ᱜᱮᱭ ᱮᱢ ᱠᱮᱵᱟᱱᱟᱭ᱾
ᱦᱳᱭ ᱦᱳᱭ᱾
ᱦᱩᱸ᱾
ᱟᱫᱚ ᱛᱟᱦᱟᱞᱮ ᱥᱚᱦᱚᱨᱟᱭ ᱠᱚᱫᱚ ᱦᱳᱭᱳ ᱜᱮᱭᱟ ᱛᱚ ᱵᱟᱝ?
ᱥᱚᱦᱨᱟᱭ ᱠᱚ ᱦᱳᱭᱳ ᱜᱮᱭᱟ, ᱠᱤᱱᱛᱩ ᱩᱱᱟᱹᱜ ᱫᱩᱢ ᱫᱟᱢ ᱫᱚ ᱵᱟᱝ ᱦᱳᱭᱳ ᱜᱮᱭᱟ᱾
ᱟᱪᱪᱷᱟ ᱟᱪᱪᱷᱟ ᱟᱫᱚ ᱦᱟᱸᱜ ᱱᱮᱛᱟᱨ ᱜᱮ ᱦᱟᱸᱜ ᱯᱟᱪᱮ ᱫᱷᱩᱢ ᱫᱷᱟᱢ ᱵᱟᱝ ᱦᱳᱭᱳ ᱠᱟᱱ, ᱢᱟᱲᱟᱝ ᱫᱚ ᱯᱟᱞᱮ ᱦᱳᱭᱳ ᱠᱟᱱ ᱛᱟᱦᱮᱸᱫ ᱜᱮ ᱦᱟᱸᱜ᱾
ᱦᱮᱸ ᱢᱟᱲᱟᱝ ᱫᱚ ᱦᱳᱭᱳᱜ ᱠᱟᱱ ᱜᱮ ᱛᱟᱦᱮᱸᱜ-ᱟ, ᱟᱸᱡᱚᱢ ᱵᱟᱲᱟ ᱞᱮᱫ ᱜᱤᱧ ᱢᱟᱱᱮ ᱞᱟᱦᱟᱛᱮᱢ ᱵᱩᱰᱤ ᱛᱟᱠᱚ ᱴᱷᱮᱱ ᱠᱷᱚᱭᱟᱜ᱾
ᱟᱪᱪᱷᱟ ᱟᱪᱪᱷᱟ ᱦᱳᱭ ᱛᱚ ᱱᱮᱛᱟᱨ ᱠᱚᱫᱚ ᱡᱷᱚᱛᱚ ᱦᱚᱲ ᱜᱮ ᱠᱟᱹᱢᱤ ᱠᱟᱹᱥᱱᱤ ᱠᱷᱟᱹᱛᱤᱨ ᱵᱟᱦᱨᱮ ᱠᱟᱹᱢᱤ ᱠᱚᱠᱚ ᱪᱟᱞᱟᱜ ᱠᱟᱱᱟ, ᱠᱟᱹᱣᱰᱤ ᱟᱨᱤ ᱚᱵᱷᱟᱵ ᱛᱮ ᱾
ᱦᱮᱸ᱾
ᱟᱨ ᱚᱝᱠᱟ ᱟᱭᱢᱟ ᱦᱚᱲ ᱜᱮ ᱢᱮᱱᱟᱜ ᱟᱠᱟᱜ ᱠᱚᱣᱟ ᱡᱟᱦᱟᱸ ᱫᱚ ᱱᱤᱛᱳᱜ ᱫᱚ ᱪᱟᱹᱠᱨᱤ ᱵᱟᱹᱠᱨᱤᱜ ᱠᱟᱱᱟ ᱠᱚ ᱟᱨ ᱵᱟᱦᱨᱮ ᱠᱚᱨᱮ ᱜᱮᱠᱚ ᱛᱟᱦᱮᱱ ᱠᱟᱱᱟ ᱾
ᱦᱮᱸ ᱟᱫᱚ ᱩᱝᱠᱩ ᱫᱚ ᱟᱫᱚ ᱯᱚᱨᱚᱵ ᱨᱮᱦᱚᱸ ᱫᱤᱥᱚᱢ ᱫᱚ ᱵᱟᱝᱠᱚ ᱦᱤᱡᱩᱜ ᱠᱟᱱᱟ ᱾
ᱦᱳᱭ ᱟᱨᱠᱚ ᱦᱤᱡᱩᱜ ᱠᱟᱱ ᱨᱮᱦᱚᱸ ᱦᱟᱸᱜ ᱟᱫᱚ ᱱᱚᱣᱟ ᱵᱟᱦᱟ ᱥᱚᱦᱚᱨᱟᱭ ᱮᱱᱮᱡ ᱥᱟᱱᱟ ᱨᱟᱹᱥᱠᱟᱹ ᱚᱱᱟ ᱠᱚᱫᱚ ᱦᱟᱸᱜ ᱵᱟᱝ ᱛᱟᱦᱮᱱ ᱠᱟᱱ ᱛᱟᱠᱚᱣ-ᱟ ᱾
ᱦᱮᱸ ᱟᱫᱚ ᱩᱝᱠᱩᱣᱟᱜ ᱫᱚ ᱪᱤᱠᱟᱹᱛᱮ ᱛᱟᱦᱮᱱᱟ ᱩᱝᱠᱩ ᱫᱚ ᱵᱟᱡᱟᱨ ᱨᱮᱠᱚ ᱦᱟᱨᱟ ᱠᱟᱱᱟ ᱥᱮ ᱾
ᱦᱳᱭ ᱟᱨ ᱱᱤᱛᱳᱜ ᱫᱚ ᱦᱟᱸᱜ ᱱᱚᱜᱚᱭ ᱛᱚ ᱥᱚᱦᱚᱨ ᱵᱟᱡᱟᱨ ᱨᱮᱢᱟ ᱦᱟᱸᱜ ᱟᱹᱰᱤ ᱨᱚᱠᱚᱢ ᱤᱭᱟᱹ ᱠᱚ ᱪᱤᱱᱛᱟᱹ ᱵᱷᱟᱵᱱᱟ ᱠᱚ ᱛᱟᱦᱮᱱ ᱜᱮᱭᱟ ᱥᱮ ᱟᱫᱚ ᱦᱟᱸᱜ ᱤᱱᱟᱹ ᱠᱚ ᱦᱟᱢᱟᱞ ᱛᱮᱦᱚᱸ ᱚᱲᱟᱜ ᱠᱚ ᱪᱟᱞᱟᱣ ᱠᱟᱛᱮᱜ ᱟᱛᱳ ᱴᱚᱞᱟ ᱠᱚᱨᱮ ᱫᱚ ᱵᱟᱝᱠᱚ ᱨᱟᱹᱥᱠᱟᱹᱭ ᱜᱮᱭᱟ ᱦᱟᱸᱜ ᱾
ᱦᱳᱭ ᱦᱳᱭ᱾
ᱦᱳᱭ ᱟᱫᱚ ᱞᱟᱦᱟ ᱨᱮᱱ ᱦᱚᱲ ᱢᱟᱛᱚ ᱩᱱᱟᱹᱜ ᱪᱤᱱᱛᱟᱹ ᱵᱷᱟᱵᱽᱱᱟ ᱵᱟᱝ ᱛᱟᱦᱮᱸ ᱠᱟᱱ ᱛᱟᱠᱚ ᱥᱮ ᱾ ᱟᱫᱚ ᱦᱟᱸᱜ ᱤᱱᱟᱹ ᱠᱷᱟᱹᱛᱤᱨ ᱫᱤᱱ ᱠᱚ ᱨᱟᱹᱥᱠᱟᱹᱭ ᱛᱟᱦᱮᱸᱜ ᱾
ᱦᱮᱸ ᱟᱨ ᱞᱟᱦᱟᱛᱮᱱ ᱦᱚᱲ ᱫᱚ ᱨᱟᱹᱥᱠᱟᱹ ᱦᱚᱸ ᱜᱟᱡᱮ ᱠᱚ ᱨᱟᱹᱥᱠᱟᱹᱭ ᱛᱟᱦᱮᱸᱜ ᱫᱚ ᱾
ᱦᱳᱭ ᱦᱳᱭ᱾
ᱟᱨ ᱱᱮᱛᱟᱨ ᱦᱚᱲ ᱫᱚᱠᱚ ᱢᱮᱱᱮᱜ ᱢᱮᱱᱮᱜ-ᱟ ᱠᱚ ᱡᱮ ᱦᱮᱸ ᱴᱟᱢᱟᱠ ᱚᱠᱚᱭᱮ ᱜᱚᱜᱟ ᱞᱟᱸᱜᱟᱣᱟᱱᱤᱡ ᱠᱟᱱᱟ ᱾
ᱦᱳᱭ ᱦᱳᱭ᱾ ᱚᱱᱟᱜᱮ ᱟᱨ ᱱᱮᱛᱟᱨ ᱢᱟ ᱟᱨᱚ ᱦᱟᱱᱮ ᱰᱤᱡᱮ ᱰᱟᱵᱩᱝ ᱪᱟᱹᱞᱩᱜ ᱠᱟᱱ ᱛᱟᱵᱚᱱ ᱛᱚ ᱾
ᱦᱮᱸ ᱦᱮᱸ ᱱᱮᱛᱟᱨ ᱢᱟ ᱟᱨᱚ ᱚᱱᱟ ᱠᱚ ᱢᱮᱱᱮᱫ ᱴᱟᱢᱟᱠ ᱚᱠᱚᱭᱮ ᱜᱚᱜᱟᱭ ᱚᱱᱟ ᱪᱟᱹᱞᱩᱭ ᱢᱮᱥᱮ ᱪᱚ ᱾
ᱦᱳᱭ, ᱥᱩᱭᱤᱪ ᱮ ᱴᱤᱯᱟᱹᱣ ᱞᱮᱠᱷᱟᱱ ᱜᱮ ᱦᱟᱸᱜ
ᱦᱮᱸ,
ᱦᱩᱸᱜᱼᱩᱸ᱾
ᱟᱯᱮᱥᱮᱫ ᱫᱚ ᱥᱚᱦᱨᱟᱭ ᱪᱮᱜ ᱞᱮᱠᱟ ᱦᱳᱭᱳᱜ ᱜᱮᱭᱟ ᱛᱟᱦᱚᱞᱮ?
ᱟᱞᱮ ᱥᱮᱜ ᱫᱚ ᱥᱚᱨᱦᱟᱭ ᱫᱚ ᱦᱟᱸᱜ ᱯᱮ ᱢᱟᱦᱟ ᱨᱮᱜᱮ ᱦᱩᱭ ᱫᱚ ᱦᱩᱭᱩᱜᱼᱟ, ᱟᱫᱚ ᱦᱟᱸᱜ ᱟᱹᱰᱤ ᱡᱟᱠ ᱡᱚᱢᱚᱠ ᱜᱮ ᱦᱩᱭᱩᱜ ᱜᱮᱭᱟ ᱾
ᱚ ᱚ᱾
ᱩᱸ ᱢᱟᱦᱟ ᱠᱚᱨᱮᱭᱟᱜ ᱧᱩᱛᱩᱢ ᱫᱚ ᱡᱮᱢᱚᱱ ᱩᱢ ᱢᱟᱦᱟ ᱟᱨ ᱢᱮᱫᱴᱟᱱ ᱫᱚ ᱵᱚᱸᱜᱟᱜ ᱢᱟᱦᱟ,
ᱦᱮᱸ,
ᱟᱨ ᱢᱤᱫ ᱫᱷᱟᱣ ᱠᱷᱩᱱᱴᱟᱹᱣ ᱢᱟᱦᱟ ᱾
ᱟᱪᱪᱷᱟ᱾
ᱦᱩᱸ ᱟᱫᱚ ᱟᱫᱚᱢ ᱟᱫᱚᱢ ᱴᱚᱴᱷᱟ ᱠᱚᱨᱮ ᱞᱤᱧ ᱧᱮᱞ ᱧᱟᱢᱮᱜᱼᱟ ᱥᱮ ᱞᱤᱧ ᱟᱸᱡᱚᱢᱮᱫᱟ